ᱦᱮᱞᱳ ᱦᱮᱞᱳ
ᱦᱳᱭ ᱪᱤᱫᱞᱤᱠᱟ ᱱᱟᱯᱟᱭ ᱜᱮ ᱜᱚᱢᱠᱮ?
ᱦᱳᱭ ᱱᱟᱯᱟᱭ ᱜᱮ ᱜᱚᱢᱠᱮ ᱟᱵᱮᱱ ᱪᱮᱫ ᱞᱮᱠᱟ?
ᱦᱳᱭ ᱟᱹᱞᱤᱧ ᱦᱚᱸ ᱱᱟᱯᱟᱭ ᱜᱮ ᱟᱨ ᱛᱚᱵᱮ ᱪᱮᱫ ᱠᱚ ᱪᱤᱠᱟ ᱦᱩᱭᱩᱜ ᱠᱟᱱᱟ ᱱᱤᱛ ᱵᱮᱲᱟ ᱫᱚ ᱱᱟᱦᱟᱜ᱾
ᱱᱚᱜᱼᱚᱭ ᱦᱟᱸᱜ ᱱᱤᱛ ᱫᱚ ᱦᱟᱸᱜ ᱱᱟᱥᱛᱟ ᱵᱟᱲᱟ ᱠᱟᱛᱮᱜ ᱦᱟᱸᱜ ᱪᱟᱞᱟᱣ ᱦᱩᱭᱩᱜᱼᱟ ᱠᱟᱹᱢᱤ ᱥᱮᱜ ᱠᱷᱮᱛ ᱥᱮᱫ ᱜᱮ ᱦᱳᱭ ᱥᱮ᱾
ᱟᱪᱪᱷᱟ ᱟᱪᱪᱷᱟ, ᱦᱳᱭ ᱦᱳᱭ, ᱦᱳᱭ ᱚᱱᱟᱢᱟ ᱠᱟᱱ ᱜᱮ ᱱᱟᱦᱟᱜ ᱠᱟᱹᱢᱤ ᱠᱚᱢᱟ ᱫᱚᱨᱠᱟᱨ ᱜᱮ᱾
ᱦᱳᱭ ᱦᱳᱭ᱾
ᱦᱩᱸ, ᱛᱟᱦᱚᱞᱮ ᱫᱟᱠᱟ ᱠᱩ ᱱᱟᱥᱛᱟ ᱠᱚ ᱡᱚᱢ ᱵᱟᱲᱟ ᱦᱩᱭ ᱮᱱᱟ?
ᱟᱹᱣᱨᱤ ᱦᱩᱭᱩᱜᱼᱟ ᱮᱠᱷᱚᱱ ᱱᱟᱥᱛᱟ ᱠᱚ ᱫᱚ ᱡᱚᱢ ᱦᱩᱭ ᱥᱮ, ᱤᱥᱤᱱ ᱵᱟᱲᱟᱭᱟ ᱠᱚ ᱟᱫᱚ ᱤᱥᱤᱱ ᱠᱟᱛᱮᱫ ᱦᱟᱸᱜ ᱱᱚᱝᱠᱟ, ᱡᱚᱢ ᱵᱟᱲᱟ ᱠᱟᱛᱮᱫ ᱦᱟᱸᱜ ᱪᱟᱞᱟᱣ ᱦᱩᱭᱩᱜᱼᱟ᱾
ᱦᱩᱸ
ᱟᱵᱮᱱ ᱫᱚᱵᱮᱱ ᱪᱤᱠᱟᱭᱮᱫᱼᱟ?
ᱦᱳᱭ ᱱᱚᱜᱼᱚᱭ ᱱᱤᱛ ᱵᱟᱲᱟ ᱜᱮ ᱫᱟᱹᱛᱟᱹᱱᱤ ᱵᱟᱲᱟ ᱠᱚ ᱦᱩᱭ ᱠᱟᱛᱮᱜ ᱦᱩᱛᱩᱢ ᱥᱟᱯᱷᱟ ᱠᱚᱛᱮ ᱱᱚᱜᱼᱚᱭ ᱪᱟ ᱠᱚ ᱧᱩ ᱵᱟᱹᱲᱟ ᱠᱟᱛᱮᱜ ᱱᱚᱜᱚᱭ ᱱᱚᱜᱼᱚᱭ ᱨᱚᱯᱚᱲ ᱦᱩᱭᱩᱜ ᱠᱟᱱᱟ ᱟᱵᱮᱱ ᱥᱟᱶ ᱛᱮᱜᱮ ᱱᱟᱦᱟᱜ᱾
ᱟᱪᱪᱷᱟ ᱟᱪᱪᱷᱟ᱾
ᱱᱚᱜᱚᱭ ᱨᱟᱹᱥᱠᱟᱹ ᱜᱮ ᱟᱹᱭᱠᱟᱹᱜ ᱠᱟᱱᱟ ᱛᱮᱦᱮᱧ ᱫᱚ ᱟᱨ ᱪᱮᱫᱟᱜ ᱡᱮ ᱪᱟᱥ ᱠᱟᱹᱢᱤ ᱠᱚᱦᱚᱸ ᱢᱩᱪᱟᱹᱫ ᱵᱟᱲᱟᱭ ᱮᱱᱟ ᱱᱚᱛᱮ ᱫᱚ, ᱡᱟᱸᱦᱟᱸ ᱠᱷᱮᱛ ᱪᱟᱥ ᱠᱚ ᱛᱟᱦᱮᱸ ᱠᱟᱱ ᱛᱟᱞᱮᱭᱟ ᱮᱱᱛᱮᱫ ᱚᱱᱟ ᱠᱚᱫᱚᱞᱮ ᱪᱟᱵᱟ ᱵᱟᱲᱟ ᱠᱮᱜᱼᱟ᱾ ᱟᱨ ᱛᱟᱦᱚᱞᱮ ᱟᱵᱮᱱᱜ ᱞᱟᱹᱭ ᱵᱮᱱ ᱛᱟᱦᱚᱞᱮ ᱚᱱᱛᱮ ᱪᱮᱫ ᱞᱮᱠᱟ ᱛᱤᱱᱟᱹᱜ ᱡᱷᱟᱞ ᱪᱟᱥ ᱠᱟᱹᱢᱤ ᱯᱮ ᱮ ᱤᱫᱤ ᱠᱮᱫ ᱛᱟᱵᱚᱱᱟ ᱥᱮ ᱯᱮ ᱢᱩᱪᱟᱹᱫ ᱵᱟᱲᱟ ᱠᱮᱫ ᱛᱟᱵᱚᱱᱟ ᱚᱱᱛᱮ ᱫᱚ?
ᱪᱟᱥ ᱫᱚ ᱮᱠᱷᱚᱱ ᱫᱚ ᱟᱹᱣᱨᱤ ᱢᱩᱪᱷᱟᱹᱜᱚᱜᱼᱟ ᱦᱳᱭᱥᱮ ᱮᱱᱠᱷᱟᱱ ᱫᱚ ᱦᱟᱸᱜ ᱚᱱᱮ ᱚᱱᱠᱟ ᱞᱮ ᱪᱷᱩᱴᱟᱹᱣ ᱟᱠᱟᱱ ᱜᱮᱭᱟ ᱦᱳᱭ ᱢᱩᱪᱟᱹᱫ ᱥᱮᱫ ᱞᱟᱜᱤᱫ ᱛᱮ ᱦᱳᱭᱥᱮ ᱟᱫᱚ ᱢᱮᱱᱠᱷᱟᱱ ᱫᱚ ᱚᱱᱮ ᱚᱱᱠᱟ ᱯᱨᱚᱛᱷᱚᱢ ᱯᱨᱚᱛᱷᱚᱢ ᱥᱮ ᱦᱟᱸ ᱫᱟᱜ ᱡᱟᱹᱲᱤ ᱦᱟᱸᱜ ᱴᱷᱤᱠ ᱢᱚᱛᱚ ᱦᱟᱸᱜ ᱵᱟᱭ ᱮᱢ ᱠᱟᱫ ᱛᱟᱦᱮᱱᱟ ᱦᱮᱸᱥᱮ ᱟᱫᱚ ᱮᱱ ᱠᱷᱟᱱ ᱞᱮ ᱠᱟᱹᱴᱤᱡ ᱞᱮ ᱛᱟᱭᱱᱚᱢ ᱠᱟᱱᱟ᱾ ᱛᱟᱭᱱᱚᱢ ᱠᱟᱱ ᱠᱷᱟᱱ ᱮᱱᱠᱷᱟᱱ ᱫᱚ ᱦᱟᱸᱜ ᱱᱚᱜᱼᱚᱭ ᱠᱤᱪᱷᱩ ᱫᱤᱱ ᱯᱚᱨ ᱦᱟᱸᱜ ᱠᱟ ᱫᱟᱜ ᱠᱚ ᱠᱟᱹᱴᱤᱡ ᱮ ᱮᱢ ᱧᱚᱜ ᱠᱼᱟ᱾ ᱮᱱᱠᱷᱟᱱ ᱫᱚ ᱦᱟᱸᱜ ᱴᱷᱤᱠ ᱴᱷᱤᱠ ᱜᱮ ᱟᱫᱚ ᱦᱩᱭ ᱠᱟᱱᱟ ᱠᱷᱮᱛ ᱠᱚᱦᱟᱸᱜ ᱞᱚᱥᱚᱫ ᱵᱟᱲᱟᱜ ᱜᱮ ᱚᱱᱮ ᱚᱱᱠᱟᱞᱮ ᱨᱚᱦᱚᱭ ᱫᱚᱞᱮ ᱨᱚᱦᱚᱭ ᱵᱟᱲᱟ ᱟᱠᱟᱫ ᱜᱮᱭᱟ ᱦᱳᱭᱥᱮ ᱮᱱᱠᱷᱟᱱ ᱫᱚ ᱦᱟᱸᱜ ᱟᱨᱚ ᱠᱤᱪᱩ ᱫᱤᱱ ᱛᱮ ᱦᱮ ᱠᱚᱢᱯᱞᱤᱴᱼᱟ ᱦᱚᱭ ᱥᱮ ᱢᱩᱪᱟᱹᱫ ᱫᱟᱞᱮ᱾
ᱟᱫᱚ ᱮᱠᱷᱚᱱ ᱫᱚ ᱟᱹᱞᱤᱞ ᱞᱮ ᱢᱩᱪᱟᱹᱫᱟ ᱢᱩᱪᱟᱹᱫ ᱢᱩᱪᱟᱹᱫ ᱥᱮᱫ ᱦᱮᱱᱟᱜ ᱞᱮᱭᱟ ᱦᱳᱭ ᱥᱮᱴᱮᱨ ᱫᱚᱞᱮ ᱥᱮᱴᱮᱨ ᱟᱠᱟᱱ ᱜᱮᱭᱟ ᱢᱩᱪᱟᱹᱫ ᱥᱮᱫ ᱫᱚ᱾ ᱟᱫᱚ ᱚᱱᱮ ᱚᱱᱠᱟ ᱛᱷᱚᱲᱟ ᱫᱟᱜ ᱠᱷᱟᱹᱛᱤᱨ ᱛᱮ ᱦᱳᱭᱥᱮ᱾
ᱦᱳᱭ ᱡᱮᱢᱚᱱ ᱢᱮᱱᱠᱮᱟᱢ ᱫᱟᱜ᱾ ᱡᱟᱹᱲᱤ ᱡᱟᱹᱯᱩᱫ ᱚᱱᱟ ᱠᱚᱫᱚ ᱱᱟᱸᱜ ᱢᱤᱫᱴᱮᱱ ᱢᱟᱱᱮ ᱱᱚᱝᱠᱟᱱ ᱡᱤᱱᱤᱥ ᱠᱟᱱᱟ ᱡᱟᱦᱟᱸ ᱫᱚ ᱥᱚᱢᱚᱭ ᱨᱮ ᱡᱩᱫᱤ ᱮᱱᱛᱮᱫ ᱦᱩᱭ ᱞᱮᱱᱠᱷᱟᱱ ᱛᱟᱦᱤᱞᱮ ᱫᱚ ᱱᱟᱦᱟᱜ ᱦᱩᱭᱩᱜ ᱜᱮᱭᱟ ᱫᱟᱜ ᱡᱟᱹᱲᱤ ᱠᱚᱫᱚ᱾
ᱦᱳᱭ᱾
ᱢᱟᱱᱮ ᱪᱟᱥ ᱠᱚ ᱦᱩᱭᱩᱜ ᱜᱮᱭᱟ? ᱡᱮᱢᱚᱱ ᱟᱞᱮ ᱥᱮᱫ ᱫᱚ ᱱᱟᱦᱟᱜ ᱞᱟᱦᱟ ᱧᱚᱜᱼ ᱮ ᱫᱟᱜ ᱵᱟᱲᱟ ᱠᱮᱜ-ᱟ ᱟᱫᱚ ᱚᱱᱮ ᱦᱩᱭ ᱵᱟᱲᱟ ᱜᱚᱫᱱᱟ ᱢᱤᱫ ᱜᱷᱟᱹᱲᱤᱡ ᱛᱮ ᱱᱟᱦᱟᱜ ᱚᱱᱮ᱾ ᱠᱟᱹᱢᱤ ᱵᱟᱲᱟ ᱜᱚᱫ ᱠᱮᱫ ᱞᱮ ᱟᱨ, ᱮᱱᱛᱮᱫ ᱨᱚᱦᱚᱭ ᱵᱟᱲᱟ ᱜᱚᱫ ᱠᱮᱫᱟᱞᱮ᱾ ᱟᱨ ᱡᱩᱫᱤ ᱡᱟᱦᱟᱸᱭ ᱠᱚᱥᱮᱡ ᱚᱱᱠᱟᱜ ᱜᱮ ᱟᱜ ᱢᱮᱱᱟᱜᱼᱟ ᱚᱠᱛᱚ ᱠᱚ ᱞᱟᱜᱟᱜ ᱜᱮᱭᱟ ᱦᱳᱭᱥᱮ᱾ ᱢᱟᱱᱮ ᱫᱟᱜ ᱨᱮᱜᱮ
ᱦᱳᱭ ᱚᱱᱮ ᱚᱱᱠᱟ ᱟᱨᱠᱤ ᱫᱟᱜ ᱠᱩ ᱟᱞᱮ ᱫᱚ ᱚᱱᱮ ᱚᱱᱠᱟ ᱢᱤᱫ ᱪᱷᱚᱴ ᱜᱮ᱾
ᱟᱪᱪᱷᱟ ᱟᱪᱪᱷᱟ ᱢᱤ
ᱫᱟᱜ ᱡᱟᱹᱲᱤ ᱫᱟᱜ ᱡᱟᱹᱲᱤ ᱵᱚᱨᱥᱟ ᱛᱮ ᱦᱳᱭ
ᱟᱪᱪᱷᱟ ᱫᱟᱜ ᱡᱟᱹᱲᱤ ᱵᱷᱚᱨᱥᱟ ᱛᱮᱜᱮ ᱦᱳᱭ ᱚᱱᱟᱢᱟ ᱟᱹᱰᱤ ᱱᱟᱯᱟᱭ ᱠᱟᱛᱷᱟ ᱠᱟᱱᱟ ᱪᱟᱥᱚᱜ ᱦᱚᱸ ᱞᱟᱹᱠᱛᱤ ᱜᱮᱭᱟ ᱟᱵᱚ ᱠᱚᱫᱚ᱾ ᱟᱨ ᱟᱵᱩᱭᱟᱜ ᱫᱚ ᱥᱟᱱᱟᱢ ᱠᱷᱚᱱ ᱢᱟ ᱞᱟᱹᱴᱩ ᱫᱚ ᱱᱟᱦᱟᱜ ᱪᱟᱥ ᱠᱟᱹᱢᱤ ᱠᱟᱱ ᱜᱮᱭᱟ ᱛᱚ᱾ ᱦᱚᱲ ᱦᱚᱯᱚᱱᱟᱜ ᱢᱟᱹᱱᱢᱤ ᱨᱮᱭᱟᱜ ᱫᱚ ᱦᱳᱭᱥᱮ ᱦᱚᱲ ᱢᱟᱹᱱᱢᱤᱭᱟᱜ ᱫᱚ᱾
ᱦᱳᱭ᱾
ᱛᱟ ᱦᱟᱯᱲᱟᱢ ᱠᱚ ᱥᱮᱫᱟᱭ ᱠᱩ ᱠᱷᱮᱛ ᱠᱚᱠᱚ ᱡᱚᱜᱟᱲ ᱠᱟᱛᱮᱫ ᱠᱩ ᱫᱚᱦᱚ ᱠᱟᱜ ᱵᱚᱱᱟ ᱮᱢ ᱠᱟᱜ ᱵᱚᱱᱟ ᱠᱚ ᱟᱨ ᱚᱱᱟ ᱠᱚ ᱱᱤᱭᱳᱜᱮ ᱱᱟᱦᱟᱜ ᱟᱵᱚ ᱫᱚ ᱢᱮᱱᱟᱜ ᱵᱚᱱᱟ ᱟᱨ ᱟᱨ ᱡᱤᱭᱚᱱ ᱠᱩ ᱱᱟᱦᱟᱜ ᱵᱚᱱ ᱠᱷᱟᱸᱰᱟᱣᱮᱫ ᱠᱟᱱᱟ ᱤᱭᱟᱹ ᱠᱟᱛᱮᱫ ᱱᱟᱯᱟᱭ ᱛᱮ ᱱᱟᱭ ᱵᱟᱹᱲᱮ ᱦᱳᱭ ᱥᱮ᱾
ᱦᱳᱭ ᱦᱳᱭ᱾
ᱦᱩᱸ ᱛᱟᱦᱞᱮ ᱛᱚᱵᱮ ᱜᱚᱝᱠᱮ ᱟ ᱪᱮᱫ ᱠᱚ ᱢᱮᱱᱟ ᱱᱟᱦᱟᱜ ᱛᱚᱵᱮ ᱟ ᱟᱯᱮᱥᱮᱫ ᱫᱚ ᱛᱤᱱᱟᱹᱜ ᱫᱚᱢ ᱯᱮ ᱪᱟᱥᱚᱜ ᱛᱟᱦᱮᱱᱟ?
ᱪᱟᱥ ᱫᱚ ᱚᱱᱮ ᱚᱱᱠᱟ ᱢᱤᱫ ᱪᱷᱚᱴ ᱜᱮᱞᱮ ᱪᱟᱥᱚᱜ ᱛᱟᱦᱮᱱᱟ ᱟᱞᱮ ᱫᱚ ᱦᱳᱭ ᱥᱮ᱾
ᱦᱳᱭ ᱦᱳᱭ᱾
ᱟᱫᱚ ᱪᱟᱥ ᱢᱩᱪᱟᱹᱫ ᱠᱟᱛᱮᱜ ᱦᱟᱸᱜ ᱪᱟᱥ ᱢᱩᱪᱟᱹᱫ ᱱᱚᱜᱼᱚᱭ ᱦᱩᱲᱩᱞ ᱞᱮ ᱪᱟᱥᱮᱫᱼᱟ ᱛᱚ ᱱᱛᱮ ᱫᱚ
ᱮᱸᱦᱩᱸ᱾
ᱮᱱᱠᱟ ᱪᱟᱥ ᱢᱩᱪᱟᱹᱫ ᱠᱟᱛᱮᱫ ᱦᱟᱸᱜ ᱮᱱᱠᱷᱟᱱ ᱫᱚ ᱦᱟᱸᱜ ᱚᱱᱠᱟ ᱡᱚᱢ ᱞᱟᱹᱜᱤᱫ ᱦᱟᱜ ᱵᱟᱲᱮᱜᱮ ᱠᱚᱨᱮᱞᱮ ᱪᱟᱥ ᱜᱮᱭᱟ ᱦᱳᱭᱥᱮ ᱟᱨ ᱨᱚ ᱥᱚᱵᱽᱡᱤ ᱠᱚ ᱦᱩᱭᱱᱟ ᱦᱳᱭᱥᱮ ᱵᱮᱸᱜᱟᱲ ᱠᱩ ᱥᱮ ᱥᱮ ᱵᱤᱞᱟᱹᱛᱤ ᱠᱩ ᱦᱳᱭ ᱥᱮ᱾
ᱦᱩᱸ
ᱛᱚ ᱚᱱᱟ ᱠᱚᱫᱚ ᱚᱱᱠᱟ ᱢᱩᱪᱟᱹᱫ ᱯᱚᱨ ᱜᱮᱞᱮ ᱪᱟᱥᱟ ᱠᱟᱹᱴᱤᱜ ᱵᱩᱡᱫᱟᱢ ᱛᱚ ᱮᱠᱷᱟᱱ ᱫᱚ ᱦᱟᱸᱜ ᱚᱱᱠᱟ ᱵᱮᱥᱛᱚ ᱜᱮ ᱦᱮᱱᱟᱜ ᱞᱮᱭᱟ ᱟᱫᱚ ᱚᱱᱮ ᱚᱱᱠᱟ᱾ ᱥᱚᱢᱚᱭ ᱠᱚ ᱠᱟᱹᱴᱤᱜ ᱵᱟᱞᱮ ᱧᱟᱢ ᱦᱚᱫᱟ ᱦᱳᱭᱥᱮ ᱟᱫᱚ ᱮᱱᱮᱠᱷᱟᱭ ᱫᱚ ᱵᱟᱲᱜᱮ ᱥᱮᱜ ᱫᱚ ᱦᱟᱸᱜ ᱵᱟᱞᱮ ᱪᱟᱥ ᱜᱮᱭᱟ ᱚᱱᱠᱟ ᱥᱚᱵᱽᱡᱤ ᱠᱚᱫᱚ ᱟᱫᱚ ᱚᱱᱟ ᱠᱚᱫᱚ ᱢᱩᱪᱟᱹᱫ ᱠᱟᱛᱮᱜ ᱞᱮ ᱪᱟᱥ ᱜᱮᱭᱟᱞᱮ᱾
ᱦᱳᱭ ᱚᱱᱟ ᱢᱟ ᱮᱱᱛᱮ ᱵᱟᱰᱟᱭ ᱜᱮᱵᱚᱱ ᱢᱤᱜᱴᱮᱱ ᱪᱟᱥ ᱠᱟᱹᱢᱤ ᱫᱚ ᱢᱤᱜᱴᱮᱱ ᱟᱹᱰᱤ ᱱᱟᱯᱟᱭ ᱠᱟᱹᱢᱤ ᱠᱟᱱᱟ ᱡᱩᱫᱤ ᱟᱵᱚ ᱦᱚᱲ ᱵᱟᱦᱟᱨ ᱥᱮᱫ ᱠᱟᱹᱢᱤ ᱠᱚ ᱵᱟᱵᱚᱱ ᱪᱟᱞᱟᱭᱼᱟ ᱥᱮ, ᱮᱱᱛᱮᱱ ᱠᱷᱟᱹᱞᱤ ᱡᱚᱢ ᱧᱩ ᱥᱩᱫᱷᱩ ᱵᱚᱱ ᱠᱷᱚᱡᱚᱜᱼᱟ ᱛᱟᱦᱚᱞᱮ ᱢᱤᱫ ᱢᱤᱫᱚᱢ ᱵᱚᱱ ᱡᱟᱦᱟᱸ ᱵᱚᱱ ᱪᱟᱥᱮᱜ ᱠᱟᱱᱟ ᱵᱚᱪᱷᱚᱨ ᱨᱮ ᱱᱟᱦᱟᱸᱜ ᱚᱱᱟ ᱢᱤᱫ ᱫᱚᱢ ᱪᱟᱥ ᱠᱮᱛᱮ ᱜᱮ ᱱᱟᱦᱟᱸᱜ ᱟᱵᱚ ᱯᱩᱨᱟᱹ ᱟ ᱵᱚᱪᱷᱚᱨ ᱴᱟᱜ ᱢᱟᱱᱮ ᱪᱟᱣᱞᱮ ᱠᱤᱨᱤᱧ ᱠᱚ ᱵᱟᱝ ᱦᱩᱭᱩᱜ ᱠᱟᱱ ᱛᱟᱵᱚᱱᱟ᱾ ᱟᱫᱚ ᱚᱱᱟᱛᱮ ᱪᱟᱥ ᱠᱟᱹᱢᱤ ᱫᱚᱩᱧ ᱞᱟᱹᱭᱟ ᱟᱹᱰᱤ ᱱᱟᱯᱟᱭ ᱜᱮᱭᱟ ᱟᱨ ᱟᱹᱰᱤ ᱢᱚᱸᱡᱽ ᱜᱮᱭᱟ᱾ ᱡᱮ ᱪᱟᱥ ᱠᱟᱹᱢᱤ ᱠᱟᱛᱮᱫ ᱱᱟᱦᱟᱸᱜ ᱟᱹᱰᱤᱜᱟᱱ ᱟᱸ ᱫᱷᱚᱱ ᱥᱚᱢᱯᱚᱛᱤᱢ ᱟᱨᱡᱟᱣ ᱫᱟᱲᱮᱭᱟᱼᱟ ᱟᱨ ᱮᱱᱛᱮᱱ ᱤᱱᱟᱹ ᱠᱟᱱ ᱛᱟᱵᱚᱱ ᱜᱮᱭᱟ ᱟᱵᱚᱣᱟᱜ ᱢᱟᱴᱤ ᱞᱟᱹᱴᱩ ᱫᱷᱚᱱ ᱫᱚ ᱦᱳᱭᱥᱮ ᱢᱮᱱᱠᱷᱟᱱ ᱟᱫᱚ ᱢᱮᱱᱠᱷᱟᱱᱮᱢ ᱧᱮᱞᱟ ᱱᱮᱛᱟᱨ ᱫᱚ ᱟᱞᱮ ᱥᱮᱜ ᱫᱚ ᱪᱟᱥ ᱠᱟᱹᱢᱤ ᱫᱚ ᱴᱮᱠᱴᱚᱨ ᱠᱚᱛᱮ ᱮᱱᱛᱮᱫ ᱵᱟᱠᱚ ᱤᱭᱟᱹᱭᱮᱫᱹᱜ ᱠᱟᱱᱟ ᱦᱳᱭ ᱥᱮ᱾
ᱦᱳᱭ ᱦᱳᱭ᱾
ᱴᱮᱠᱴᱚᱨ ᱠᱚᱛᱮ ᱠᱚ ᱥᱤᱭᱮᱜ ᱠᱟᱱᱟ ᱚᱝᱛᱮ ᱱᱚᱛᱮ ᱠᱷᱚᱭ ᱱᱚᱛᱮ ᱫᱚ ᱦᱳᱭ᱾
ᱦᱳᱭ ᱟᱞᱮᱥᱮᱜ ᱦᱚᱸ ᱚᱝᱠᱟ ᱴᱟᱠᱴᱟᱨ ᱛᱮᱜᱮ ᱠᱩ ᱥᱤ ᱜᱮᱭᱟ᱾ ᱟᱫᱚ ᱮᱱᱠᱷᱟᱱ ᱫᱚ ᱞᱟᱦᱟᱛᱮ ᱦᱟᱸᱜ ᱚᱱᱮ ᱚᱱᱠᱟ ᱛᱟᱦᱮᱸ ᱠᱟᱱᱟ ᱱᱟᱦᱮᱞ ᱠᱚ ᱦᱳᱭᱥᱮ ᱟᱫᱚ ᱱᱮᱛᱟᱨ ᱫᱚ ᱦᱟᱸᱜ, ᱥᱚᱢᱚᱭ ᱠᱚ ᱠᱟᱹᱴᱤᱜ ᱢᱟᱱᱮ ᱤᱭᱟᱹ ᱧᱚᱜ ᱠᱟᱱᱟ ᱦᱳᱭᱥᱮ ᱠᱚᱢ ᱧᱚᱜ ᱠᱟᱱᱟ᱾ ᱥᱚᱢᱚᱭ ᱠᱚ ᱵᱟᱝ ᱧᱟᱢᱚᱜ ᱦᱚᱫᱚᱜ ᱠᱟᱱᱟ ᱦᱳᱭ ᱥᱮ ᱟᱫᱚ ᱱᱟᱦᱮᱞ ᱛᱮᱫᱚ ᱮᱱᱠᱷᱟᱱ ᱫᱚ ᱥᱚᱢᱚᱭ ᱫᱚᱨᱠᱟᱨ ᱦᱳᱭ ᱥᱮ᱾
ᱦᱳᱭ ᱜᱚᱝᱠᱮ ᱟᱫᱚ ᱟᱱᱮ ᱪᱟᱥ ᱠᱟᱹᱢᱤ ᱠᱩ ᱦᱩᱭᱩᱜ ᱠᱟᱱᱛᱮ ᱮᱱᱛᱮᱱ ᱤᱭᱟᱹ ᱠᱩ ᱢᱟᱱᱮ ᱢᱮᱱ ᱠᱮᱭᱟ ᱵᱮᱱ ᱡᱮ ᱢᱟᱱᱮ ᱟᱥᱟᱱ ᱧᱚᱜ ᱦᱩᱭᱩᱜ ᱠᱟᱱ ᱛᱟᱵᱚᱱᱟ ᱦᱳᱭᱥᱮ᱾ ᱟᱸ
ᱦᱳᱭ ᱦᱳᱭ᱾
ᱟᱫᱚ ᱚᱱᱟᱛᱮ ᱪᱮᱜᱞᱤᱝ ᱞᱟᱹᱭᱟ ᱚᱱᱟᱜᱮ᱾
ᱦᱩᱸ ᱟᱫᱚ ᱮᱱᱠᱷᱟᱱ ᱜᱚᱝᱠᱮ ᱟᱯᱮᱥᱮᱜ ᱫᱚ ᱚᱱᱮ ᱚᱱᱠᱟ ᱪᱟᱥ ᱢᱟᱯᱮ ᱢᱩᱪᱟᱹᱜ ᱠᱮᱜᱼᱟ ᱦᱳᱭ ᱥᱮ
ᱦᱩᱸ ᱦᱩᱸ᱾
ᱟᱫᱚ ᱚᱱᱮ ᱚᱱᱠᱟ ᱡᱚᱠᱷᱚᱱ ᱟᱯᱮ ᱚᱱᱠᱟ ᱠᱷᱮᱛ ᱠᱚᱯᱮ ᱞᱚᱥᱚᱜ ᱮᱫ ᱛᱟᱦᱮᱸᱱᱟ ᱥᱮ ᱟᱨᱚ ᱥᱤᱭᱮᱜ ᱛᱟᱦᱮᱸᱱᱟ ᱯᱮ ᱚᱱᱮ ᱚᱱᱠᱟ ᱦᱟᱹᱠᱩ ᱠᱩ ᱠᱟᱴᱠᱚᱢ ᱠᱩ ᱜᱚᱝᱜᱦᱟ ᱠᱩ ᱥᱮ ᱨᱚᱠᱚᱡ ᱠᱩᱠᱩ ᱧᱟᱢᱚᱜ ᱠᱟᱱᱟ ᱥᱮ ᱵᱟᱝ?
ᱦᱩᱸ ᱩᱱᱠᱩ ᱠᱚᱫᱚ ᱠᱚ ᱧᱟᱢᱚᱜ ᱠᱟᱱ ᱜᱮᱭᱟ᱾ ᱟᱹᱰᱤ ᱟᱸᱴ ᱠᱚ ᱟ ᱢᱮᱱᱟᱜ ᱠᱚᱣᱟ ᱱᱟᱦᱟᱸᱜ ᱱᱤᱭᱟᱹ ᱚᱠᱛᱮ ᱫᱚ ᱦᱳᱭᱥᱮ ᱟᱫᱚ, ᱠᱟᱛᱷᱟ ᱫᱚ ᱦᱩᱭᱩᱜ ᱠᱟᱱᱟ ᱡᱮ ᱟᱸ ᱢᱟᱱᱮ ᱦᱟᱹᱠᱩ ᱠᱟᱴᱠᱚᱢ ᱡᱟᱦᱟᱸᱢ ᱢᱮᱱᱠᱮᱜ ᱵᱟᱹᱭᱦᱟᱹᱲ ᱨᱮ ᱩᱱᱠᱩ ᱫᱚ ᱱᱟᱦᱟᱸᱜ ᱟᱹᱰᱤ ᱟᱸᱴ ᱛᱤ ᱢᱮᱱᱟᱜ ᱠᱟᱜ ᱠᱚᱣᱟ ᱟᱨ ᱩᱱᱠᱩ ᱫᱚ ᱡᱚᱢ ᱞᱮᱠᱷᱟᱭ ᱫᱚ ᱟᱹᱰᱤ ᱥᱤᱵᱤᱞ ᱟᱫᱚ, ᱱᱮᱛᱟᱨ ᱫᱚ ᱱᱟᱦᱟᱸᱜ ᱩᱱᱠᱩ ᱵᱟᱹᱭᱦᱟᱹᱲ ᱨᱮ ᱠᱟᱹᱴᱤᱜ ᱠᱟᱹᱴᱤᱜ ᱠᱟᱴᱠᱚᱢ ᱟᱹᱰᱤ ᱟᱴ ᱠᱚ ᱚᱢᱚᱱ ᱠᱟᱱᱟ ᱦᱳᱭᱥᱮ ᱚᱠᱟ ᱠᱷᱚᱭ ᱪᱚ ᱠᱚ ᱦᱮᱜ ᱠᱟᱱᱟ ᱱᱟᱦᱟᱸᱜ ᱟᱫᱚ ᱡᱚᱠᱷᱚᱱ ᱠᱷᱮᱛ ᱞᱮ ᱞᱚᱥᱚᱫ ᱛᱮᱦᱮᱸᱱᱟ ᱟᱫᱚ ᱩᱱ ᱚᱠᱛᱮ ᱱᱟᱦᱟᱸᱜ ᱱᱚᱝᱠᱟ ᱠᱷᱮᱛᱨᱮᱢ ᱦᱟᱞᱟᱝ ᱡᱟᱣᱨᱟ ᱞᱮᱠᱚ ᱠᱷᱟᱭ ᱵᱟᱹᱞᱴᱤ ᱨᱮ ᱛᱟᱦᱚᱞᱮ ᱴᱷᱤᱠ ᱜᱮ ᱱᱟᱦᱟᱸᱜ ᱠᱚ ᱨᱟᱥᱮ ᱞᱮᱠᱟ ᱫᱚᱠᱚ ᱦᱩᱭᱩᱜ ᱜᱮᱭᱟ᱾ ᱟᱨ ᱩᱱᱠᱩ ᱠᱟᱴᱠᱚᱢ ᱫᱚ ᱱᱟᱦᱟᱸᱜ ᱟᱹᱰᱤ ᱵᱮᱥ ᱠᱚ ᱥᱤᱵᱤᱞ ᱛᱟᱦᱮᱸᱱᱟ ᱵᱟᱰᱟᱭ ᱜᱮᱭᱟᱵᱚᱱ ᱡᱚᱛᱚ ᱦᱚᱲᱜᱤ᱾ ᱟᱨ ᱟᱢᱵᱽᱲᱟ ᱠᱚ ᱞᱟᱹᱭᱛᱮ ᱚᱱᱟ ᱠᱚ ᱞᱟᱹᱭᱛᱮ ᱢᱤᱫᱛᱮᱱ ᱠᱩᱨᱦᱤ ᱞᱮᱠᱟᱢ ᱤᱥᱤᱱ ᱞᱮ ᱠᱷᱟᱭ ᱞᱮᱴᱮ ᱯᱮᱴᱮ ᱱᱟᱦᱟᱸᱜ ᱛᱟᱦᱞᱮ ᱫᱟᱠᱟ ᱥᱮᱞᱮᱜ ᱟᱹᱰᱤ ᱟᱸᱴ ᱡᱚᱢ ᱠᱚ ᱵᱟᱛᱨᱟᱜ-ᱟ ᱵᱟᱹᱲᱟᱹᱜ ᱢᱚᱛ ᱠᱚ ᱜᱟᱱᱚᱜ ᱛᱟᱦᱮᱱᱟ ᱦᱳᱭᱥᱮ
ᱟᱫᱚ ᱚᱱᱟ ᱟᱱᱟ ᱜᱮ ᱱᱮᱛᱟᱨ ᱱᱮᱛᱟᱨ ᱫᱚ ᱦᱟᱸᱜ ᱚᱱᱮ ᱚᱝᱠᱟ ᱟᱞᱮᱥᱮᱫ ᱢᱟ ᱦᱟᱜ ᱠᱷᱩᱵ ᱠᱚᱢ ᱠᱚ ᱧᱮᱞ ᱧᱟᱢᱚᱜ ᱛᱟᱦᱮᱱᱟ ᱦᱳᱭᱥᱮ᱾
ᱦᱩᱸ
ᱮᱱᱠᱷᱟᱱ ᱫᱚ ᱟᱞᱮ ᱥᱮᱫ ᱫᱚ ᱩᱱᱟᱹᱜ ᱫᱚ ᱵᱟᱠᱚ ᱧᱮᱞ ᱧᱟᱢᱚᱜ ᱜᱮᱭᱟ ᱦᱳᱭᱥᱮ,
ᱚ ᱛᱟᱦᱞᱮ ᱛᱚᱵᱮ ᱦᱟᱹᱠᱩ ᱠᱚᱯᱮ ᱡᱷᱟᱹ ᱵᱟ ᱫᱟᱜ ᱡᱟᱹᱲᱤᱫ ᱫᱤᱱ ᱱᱚᱝᱠᱟ ᱪᱟᱥ ᱠᱟᱹᱢᱤ ᱫᱤᱱ ᱠᱚ ᱱᱮᱛᱟᱨ ᱮᱱᱛᱮᱫ ᱛᱚᱵᱮ ᱦᱟᱹᱠᱩ ᱯᱮ ᱡᱷᱟᱹᱞᱤ ᱠᱚ ᱛᱟᱦᱮᱱᱟ ᱥᱮ ᱵᱟᱝ?
ᱦᱳᱭ ᱡᱷᱟᱹᱞᱤ ᱫᱚᱞᱮ ᱡᱷᱟᱹᱞᱤ ᱠᱚ ᱛᱮᱦᱮᱱᱟ ᱟᱫᱚ ᱚᱱᱮ ᱚᱝᱠᱟ ᱟ ᱵᱟᱠᱳ ᱧᱟᱢᱚᱜ ᱛᱮᱦᱮᱱᱟ ᱦᱳᱭᱥᱮ ᱠᱚᱢ ᱪᱟᱵᱟᱟᱣ ᱠᱟᱱᱟᱠᱳ ᱟᱞᱮᱥᱮᱫ ᱫᱚᱠᱚ ᱮᱠᱫᱚᱢ ᱠᱚ ᱵᱟᱝ ᱧᱮᱞ ᱞᱮᱠᱟ ᱠᱚ ᱧᱮᱞᱚᱜ ᱠᱟᱱᱟ ᱟᱫᱚ ᱚᱝᱠᱟ ᱜᱮ ᱢᱤᱫ ᱵᱟᱨᱭᱟ ᱡᱩᱫᱤ ᱠᱚ ᱧᱟᱢᱚᱜ ᱠᱟᱱ ᱠᱷᱟᱱ ᱡᱷᱟᱹᱞᱤ ᱫᱚᱞᱮ ᱚᱰᱟᱣ ᱜᱮᱭᱟ ᱦᱳᱭ ᱥᱮ᱾
ᱟᱪᱪᱷᱟ ᱫᱟᱜ ᱡᱟᱹᱯᱩᱫ ᱫᱤᱱ ᱦᱚᱸ ᱵᱟᱠᱩ ᱧᱟᱢᱚᱜ ᱛᱮᱦᱮᱱᱟ
ᱫᱟᱜ ᱡᱟᱹᱯᱩᱫ ᱫᱤᱱ ᱚᱝᱠᱟ ᱵᱟᱸᱫ ᱠᱚ ᱠᱩ ᱛᱮᱦᱮᱱ ᱠᱷᱟᱡ ᱫᱚ ᱵᱟᱸᱫ ᱠᱚ ᱠᱩ ᱵᱟᱸᱫ ᱠᱚ ᱠᱩ ᱠᱩ ᱩᱰᱩᱠᱚᱜ ᱠᱷᱟᱡ ᱫᱚ ᱴᱷᱤᱠ ᱜᱮᱭᱟ ᱮᱱᱠᱷᱟᱱ ᱠᱚ ᱧᱟᱢᱚᱜ ᱜᱮᱭᱟ ᱦᱳᱭᱥᱮ᱾
ᱩᱸ ᱟᱞᱮᱥᱮᱫ ᱫᱚ ᱱᱟᱦᱟᱜ ᱮᱠᱫᱚᱢ ᱮᱠᱟᱞ ᱜᱮ ᱱᱦᱟᱜ ᱵᱷᱮᱜᱟᱨ ᱜᱮ ᱡᱩᱫᱤᱧ ᱞᱟᱹᱭ ᱠᱷᱟᱱ ᱱᱦᱟᱜ᱾ ᱟᱞᱮᱥᱮᱫ ᱫᱚ ᱚᱱᱟ ᱚᱱᱟ ᱵᱟᱹᱭᱦᱟᱹᱲ ᱫᱟᱜ ᱱᱟᱦᱟᱜ ᱜᱟᱰᱟ ᱨᱮ ᱢᱮᱥᱟᱜ ᱛᱟᱦᱮᱱᱟ ᱦᱳᱭᱥᱮ, ᱟᱫᱚ ᱟᱹᱛᱩᱜ ᱛᱮᱦᱮᱱ ᱠᱷᱟᱡ ᱛᱤᱱᱟᱹᱜ ᱫᱟᱜ ᱡᱚᱛᱚ ᱫᱟᱜ ᱱᱟᱦᱟᱜ ᱜᱟᱰᱟ ᱨᱮᱭᱟᱜ ᱫᱟᱜ ᱛᱤᱱᱟᱹᱜ ᱢᱮᱱᱟᱜ-ᱟ ᱚᱱᱟ ᱫᱚ ᱦᱟᱱᱛᱮ ᱱᱟᱛᱮ ᱟᱛᱩᱜ ᱯᱷᱮᱰᱚᱜ-ᱟ ᱟᱨ ᱦᱟᱱᱛᱮ ᱱᱟᱛᱮ ᱟᱛᱩ ᱪᱷᱨᱠᱟ ᱫᱚ ᱟᱫᱚ ᱚᱱᱟ ᱦᱟᱹᱠᱩ ᱠᱚ ᱱᱟᱦᱟᱜ ᱠᱩ ᱟᱹᱛᱩ ᱦᱤᱡᱩᱜ ᱛᱮᱦᱮᱱᱟ ᱚᱱᱟ ᱠᱷᱚᱡ ᱠᱩ ᱪᱟᱞᱟᱜ ᱛᱮᱦᱮᱱᱟ ᱦᱳᱭᱥᱮ᱾
ᱦᱳᱭ ᱦᱳᱭ
ᱟᱨ ᱦᱟᱹᱠᱩ ᱠᱩᱠᱩ ᱢᱟᱱᱮ ᱵᱟᱰᱟᱭ ᱜᱮᱭᱟᱵᱮᱱ ᱦᱟᱹᱠᱩ ᱠᱚ ᱡᱩᱫᱤ ᱫᱟᱜ ᱨᱮᱠᱚ ᱚᱱᱠᱟ ᱠᱚ ᱵᱩᱡ ᱞᱮᱠᱷᱟᱡ ᱫᱟᱜ ᱚᱠᱟᱥᱮᱫ ᱟᱹᱛᱩᱜ ᱠᱟᱱᱟ ᱛᱚ ᱢᱤᱫ ᱫᱩᱢᱵᱩᱜ ᱠᱚ ᱦᱩᱭᱩᱜ ᱛᱮᱦᱮᱱᱟ ᱟᱫᱚ ᱜᱚᱴᱟ ᱜᱚᱴᱟ ᱠᱷᱮᱨ ᱜᱚᱴᱟ ᱠᱚ ᱯᱟᱥᱱᱟᱣ ᱮᱱ ᱜᱮ ᱜᱚᱴᱟ ᱜᱮ ᱱᱟᱦᱟᱜ ᱟᱫᱚ ᱱᱟᱦᱟᱜ ᱟᱫᱚ ᱯᱟᱥᱱᱟᱣ ᱵᱟᱲᱟ ᱠᱟᱛᱮᱜ ᱱᱟᱦᱟᱜ ᱫᱚ ᱟᱫᱚᱢ ᱡᱚᱠᱷᱚᱱᱮ ᱫᱟᱜ ᱮ ᱡᱟᱹᱲᱤᱭᱤᱭᱟ ᱟᱫᱚ ᱠᱚ ᱯᱷᱮᱰᱚᱜ-ᱟ ᱩᱱ ᱚᱠᱛᱮ ᱱᱟᱦᱟᱜ ᱡᱷᱟᱹᱞᱤ ᱠᱚ ᱚᱰᱟᱣ ᱞᱮᱠᱷᱟᱡ ᱥᱮ ᱴᱚᱰᱟᱝ ᱠᱚ ᱚᱰᱟᱣ ᱞᱮᱠᱷᱟᱡ ᱟᱫᱚ ᱠᱟᱡᱟ ᱠᱚ ᱡᱷᱟᱹᱞᱤᱜ ᱛᱮᱦᱮᱸᱱᱟ ᱛᱚᱵᱮ ᱞᱟᱹᱴᱩ ᱦᱟᱹᱠᱩ ᱫᱚ ᱛᱚᱵᱮ ᱜᱟᱹᱰᱭᱟᱹ ᱨᱮᱯᱮ ᱪᱟᱥ ᱠᱚᱜᱮᱭᱟ ᱵᱟᱝ ᱜᱚᱝᱠᱮ?
ᱦᱳᱭ ᱞᱟᱹᱴᱩ ᱦᱟᱠᱩ ᱫᱩᱠᱩ ᱪᱟᱥ ᱠᱚᱜᱮᱭᱟ ᱜᱟᱹᱰᱭᱟᱹ ᱨᱮᱫᱚ
ᱦᱩᱸ
ᱟᱫᱚ ᱮᱱᱠᱷᱟᱱ ᱟᱯᱮ ᱥᱮᱫ ᱫᱚ ᱚᱝᱠᱟ ᱴᱚᱨᱚᱰᱟᱝ ᱠᱚ ᱧᱮᱞ ᱧᱟᱢᱚᱜ ᱜᱮᱭᱟ ᱥᱮ ᱵᱟᱝᱟ?
ᱦᱳᱭ ᱦᱳᱭ ᱦᱳᱭ ᱚᱰᱟᱣ ᱜᱮᱭᱟᱞᱮ, ᱟᱨ ᱟᱯᱟᱥᱮᱫ?
ᱟᱞᱮᱥᱮᱫ ᱦᱚᱸ ᱚᱱᱠᱟ ᱴᱚᱨᱚᱰᱟᱝ ᱠᱚᱫᱚ ᱵᱟᱹᱪᱩᱜ ᱠᱟ ᱱᱮᱛᱟᱨ ᱫᱚ ᱚᱱᱮ ᱚᱱᱠᱟ ᱡᱷᱟᱹᱞᱤ ᱠᱚ ᱚᱰᱟᱣᱮᱜ ᱟ ᱥᱮ ᱢᱚᱥᱟᱨᱤ ᱠᱚ ᱦᱳᱭ ᱥᱮ, ᱟᱫᱚ ᱮᱱᱠᱷᱟᱱ ᱚᱱᱠᱟ ᱴᱨᱚᱰᱟᱝ ᱫᱚ ᱦᱟᱸᱜ ᱠᱩ ᱛᱟᱭᱱᱚᱢ ᱤᱫᱤᱣ ᱠᱟᱜ-ᱟ ᱚᱱᱠᱟ ᱟᱫ ᱪᱟᱵᱟᱣ ᱠᱟᱱᱟ ᱴᱚᱨᱚᱰᱟᱝ ᱫᱚ ᱟᱫᱚ ᱵᱟᱝ ᱧᱮᱞ ᱧᱟᱢᱚᱜ ᱛᱷᱮᱱᱟ ᱚᱱᱮ ᱚᱝᱠᱟ ᱚᱲᱟᱜ ᱚᱲᱟᱜ ᱦᱚᱭᱛᱳ ᱦᱮᱱᱟᱜ ᱟᱠᱟᱫ ᱜᱮᱭᱟ ᱠᱚ ᱫᱚᱦᱚ ᱟᱠᱟᱫ ᱜᱮᱭᱟ ᱟᱫᱚ ᱮᱝᱠᱟ ᱵᱟᱠᱚ ᱟᱹᱜᱩᱭ ᱛᱷᱮᱱᱟ ᱵᱟᱠᱚ ᱩᱰᱩᱝ ᱛᱷᱮᱱᱟ ᱟᱨᱠᱤ᱾
ᱚᱱᱟ ᱠᱟᱹᱥᱤ ᱜᱟᱡᱟᱲ ᱨᱮᱭᱟᱜ ᱜᱮᱠᱚ ᱠᱟᱹᱥᱤ ᱜᱷᱟᱥ ᱨᱮᱭᱟᱜ ᱠᱚ ᱵᱮᱱᱟᱣ ᱛᱮᱦᱮᱱᱟ ᱱᱚᱛᱮ ᱫᱚ ᱟᱫᱚ ᱚᱱᱟ ᱢᱟᱨᱮ ᱡᱷᱟᱹᱞᱤ ᱠᱟᱱᱟ ᱛᱚ ᱚᱱᱟ ᱫᱚ ᱢᱟᱨᱮ ᱨᱮᱱᱟᱜ ᱤᱭᱟᱹ ᱫᱚ ᱟᱫᱚ ᱚᱱᱟ ᱡᱷᱟᱹᱞᱤ ᱠᱚᱢᱟ ᱱᱦᱟᱜ ᱠᱚ ᱚᱰᱟᱣ ᱜᱮᱭᱟ ᱵᱟᱡᱟᱨ ᱠᱚᱨᱮ ᱱᱟᱜ ᱥᱤᱭᱟᱹᱲᱟ ᱠᱚᱠᱚ ᱚᱰᱟᱣ ᱜᱮᱭᱟ ᱟᱫᱚ ᱚᱱᱟ ᱴᱨᱚᱰᱟᱝ ᱠᱚᱦᱚ ᱠᱚ ᱚᱰᱟᱣ ᱛᱟᱦᱮᱱ ᱜᱮᱭᱟ ᱠᱟᱴᱤ ᱠᱟᱴᱤᱜ ᱡᱮᱭᱥᱮ ᱠᱷᱮᱛᱨᱮ ᱚᱱᱠᱟ ᱠᱟᱴᱤᱡ ᱢᱟᱨᱟᱝ ᱮᱢ ᱵᱩᱜᱟᱹᱜ ᱠᱟᱫᱟᱭᱮᱢ ᱫᱟᱜ ᱯᱟᱨᱚᱢᱚᱜ ᱞᱮᱠᱟ ᱟᱫᱚ ᱚᱴᱮ ᱫᱚ ᱰᱚᱨᱚᱰᱟᱝ ᱚᱰᱟᱣ
ᱦᱳᱭ ᱦᱳᱭ ᱦᱩ ᱟᱞᱮ ᱥᱮᱜ ᱦᱚᱸ ᱚᱝᱠᱟ ᱠᱚᱢ ᱧᱮᱞ ᱧᱟᱢᱚᱜ ᱛᱮᱦᱮᱱᱟ ᱦᱳᱭᱥᱮ ᱴᱨᱚᱰᱟᱝ ᱠᱚᱫᱚ ᱞᱮᱝᱠᱷᱟᱱ ᱫᱚ ᱞᱟᱦᱟ ᱛᱮ ᱦᱟᱜ ᱫᱚᱢᱮ ᱧᱮᱞ ᱧᱟᱢᱚᱜ ᱠᱟᱱ ᱛᱟᱦᱮᱱᱟ᱾ ᱟᱫᱚ ᱮᱱᱠᱷᱟᱱ ᱱᱮᱛᱟᱨ ᱫᱚ ᱠᱚᱢ ᱪᱟᱵᱟᱣ ᱠᱟᱱᱟ ᱮᱠᱫᱚᱢ ᱵᱟᱝ ᱞᱮᱠᱟ ᱜᱮ ᱵᱟᱝ ᱜᱮ ᱥᱟᱵ ᱠᱟᱢᱮ᱾ ᱟᱫᱚ ᱚᱱᱮ ᱚᱠᱟ ᱡᱷᱟᱹᱞᱤ ᱠᱚᱠᱚ ᱚᱴᱟᱣ ᱜᱮᱭᱟ ᱦᱳᱭ᱾
ᱥᱮᱫᱟᱭ ᱦᱚᱲᱟᱜ ᱡᱷᱟᱹᱞᱤ ᱫᱚ ᱱᱷᱟᱸᱜ ᱟᱹᱰᱤ ᱮᱸ ᱮᱱᱛᱮᱱ ᱚᱱᱟ ᱤᱭᱟᱹ ᱜᱷᱟᱸᱥ ᱠᱚᱛᱮ ᱜᱮ ᱠᱚ ᱵᱮᱱᱟᱣᱮᱜ ᱠᱟᱱ ᱛᱟᱦᱮᱸᱱᱟ ᱥᱮ ᱤᱭᱟᱹ ᱠᱚᱛᱮ ᱜᱮ ᱟᱨ ᱱᱮᱛᱟᱨ ᱠᱚ ᱦᱚᱲ ᱫᱚ ᱱᱷᱟᱸᱜ ᱡᱷᱟᱹᱞᱤ ᱠᱚᱦᱚᱸ ᱟᱵᱚ ᱫᱚᱵᱚᱱ ᱨᱚᱜ ᱵᱟᱱᱟᱣ ᱫᱟᱹᱲᱤᱜ ᱠᱟᱱᱟ ᱢᱚᱥᱟᱨᱤ ᱡᱷᱟᱹᱞᱤ ᱠᱚᱨᱮᱱᱟᱜ, ᱥᱮ ᱠᱤᱨᱤᱧ ᱡᱷᱟᱹᱞᱤ ᱦᱚ ᱧᱟᱢᱚᱜ ᱠᱟᱱ ᱜᱮᱭᱟ ᱡᱮ ᱚᱱᱟ ᱰᱟᱱᱴᱟᱯ ᱦᱟᱥᱟ ᱣᱟᱞᱟ ᱵᱟᱱᱟ ᱱᱟᱠᱷᱟ ᱰᱟᱱᱴᱟ ᱛᱟᱦᱮᱸᱱᱟ ᱟᱨ ᱱᱚᱛᱮ ᱛᱟᱭᱱᱚᱢ ᱥᱮᱫ ᱛᱟᱦᱮᱸᱱᱟ ᱩᱸ ᱤᱭᱟᱹ ᱪᱩᱯᱤ ᱞᱮᱠᱟ᱾ ᱪᱩᱯᱤ ᱡᱷᱟᱹᱞᱤ ᱞᱮ ᱢᱮᱛᱟᱜ, ᱦᱳᱭ ᱥᱮ?
ᱦᱩᱸ,
ᱟᱫᱚᱻᱜ ᱚᱱᱟ ᱨᱚᱜᱮ ᱱᱷᱟᱸᱜ ᱴᱷᱤᱠ ᱜᱮ ᱦᱟᱹᱠᱩ ᱠᱚ ᱡᱷᱟᱹᱞᱤᱜᱼᱟ ᱱᱚᱛᱮ ᱫᱚ, ᱟᱹᱰᱤ ᱟᱸᱴ ᱡᱷᱟᱹᱞᱤᱜ, ᱡᱷᱟᱹᱞᱤᱜ ᱛᱟᱦᱮᱸᱱᱟ, ᱟᱹᱰᱤ ᱟᱸᱴ ᱠᱚ ᱦᱟᱹᱠᱩ ᱛᱟᱦᱮᱸᱱᱟ ᱟᱞᱮᱭᱟᱜ ᱵᱟᱹᱭᱦᱟᱹᱲ ᱨᱮᱫᱚ᱾ ᱦᱳᱭ ᱜᱚᱝ-
ᱵᱤᱧ,
ᱢᱟᱱᱮ ᱫᱤᱱᱟᱹᱢ ᱜᱮ ᱱᱷᱟᱸᱜ ᱟᱢ ᱡᱩᱫᱤ ᱱᱮᱛᱟᱨ ᱫᱤᱱ ᱫᱚᱢ ᱚᱰᱟᱣᱟ ᱟᱨ ᱮ ᱫᱟᱜᱽᱼᱟ, ᱛᱟᱦᱮᱞᱮ ᱫᱚ ᱢᱤᱫ ᱠᱤᱞᱩ, ᱵᱟᱨ ᱠᱤᱞᱩ, ᱯᱮ ᱠᱤᱞᱳ ᱠᱟᱛᱮᱜ ᱫᱚ ᱫᱤᱱᱟᱹᱢ ᱜᱮᱢ ᱡᱷᱟᱹᱞᱤ ᱠᱚᱣᱟ᱾
ᱟᱪᱪᱷᱟ, ᱦᱳᱭ ᱚᱱᱮ ᱚᱸᱠᱟ ᱫᱟᱜ ᱡᱟᱹᱲᱤ ᱠᱷᱟᱡ ᱫᱚ ᱮᱱᱠᱷᱟᱱ ᱫᱚ ᱴᱷᱤᱠ ᱜᱮᱭᱟ ᱦᱟᱹᱠᱩ ᱥᱟᱵ ᱠᱚ ᱟᱭ ᱨᱚᱠᱚᱢ ᱜᱟᱱᱚᱜᱼᱟ, ᱦᱳᱭ ᱥᱮ ᱵᱟᱝ ᱫᱟᱜ ᱞᱮᱠᱷᱟᱡ ᱫᱚ ᱟᱨ ᱦᱟᱹᱠᱩ ᱫᱚ ᱵᱟᱹᱠᱩ ᱩᱰᱩᱸᱝᱼᱚᱜᱼᱟ ᱥᱮ?
ᱵᱟᱝ ᱠᱚ ᱩᱰᱩᱠᱚᱜᱼᱟ, ᱩᱲᱤ ᱜᱷᱟᱹᱲᱤᱡ ᱫᱚ ᱵᱟᱠᱚ ᱩᱰᱩᱠᱚᱜᱼᱟ᱾ ᱩᱱᱠᱩ ᱫᱚ ᱩᱰᱩᱜ ᱨᱮᱭᱟᱜ ᱚᱠᱛᱮ ᱫᱚ ᱠᱟᱱ ᱛᱟᱠᱚᱣᱟ ᱫᱟᱜᱽᱼᱟᱭ ᱡᱚᱠᱷᱚᱱ᱾ ᱟᱨ ᱵᱚᱰᱮ ᱫᱟᱜ ᱠᱚ ᱡᱚᱠᱷᱚᱱ ᱟᱹᱛᱩᱜᱼᱟ, ᱟᱨ ᱩᱱ ᱚᱠ ᱛᱮ, ᱩᱸᱠᱩ ᱫᱚᱠᱚ ᱵᱩᱡᱽᱼᱟ ᱫᱟᱜ ᱠᱮᱫᱟᱭ ᱟᱫᱚ ᱱᱤᱛᱚᱜ ᱫᱚ ᱫᱟᱜ ᱠᱮᱜ ᱠᱷᱟᱡ ᱫᱚ ᱩᱰᱩᱠᱚᱜ ᱨᱮᱱᱟᱜ ᱚᱠᱛᱚ ᱦᱩᱭᱮᱱ ᱛᱟᱠᱚᱣᱟ ᱩᱱᱠᱩ ᱫᱚᱠᱚ ᱢᱮᱱᱟ ᱚᱠᱟ ᱥᱮ ᱥᱮᱫ ᱜᱟᱰᱟ, ᱞᱟᱹᱴᱩ ᱫᱚᱨᱭᱟ ᱨᱮᱞᱮ ᱟᱹᱛᱩ ᱢᱤᱥᱟᱜ ᱩᱱᱠᱩᱣᱟᱜ ᱢᱳᱱᱮ ᱵᱷᱟᱹᱵᱤ ᱫᱚ ᱚᱱᱟᱜᱮ ᱛᱟᱦᱮᱸᱱᱟ, ᱟᱫᱚ ᱚᱱᱟᱛᱮᱵᱚ ᱩᱱ ᱚᱠᱛᱮ ᱠᱚ ᱩᱰᱩᱠᱚᱜ ᱨᱮᱱᱟᱜ ᱠᱚ ᱫᱟᱹᱲ ᱨᱮᱱᱟᱜ ᱠᱚ ᱠᱩᱨᱩᱢᱩᱴᱩᱭᱟ, ᱟᱫᱚ ᱵᱚᱱ ᱡᱷᱟᱹᱞᱤ ᱠᱚ ᱛᱟᱦᱮᱸᱱ᱾
ᱦᱳᱭ ᱦᱳᱭ᱾
ᱦᱩᱸ, ᱟᱫᱚ ᱵᱚᱱ ᱵᱟᱰᱟᱭ ᱜᱮᱭᱟ ᱱᱷᱟᱸᱜ ᱚᱱᱟ ᱢᱟ ᱦᱟᱹᱠ ᱠᱩ ᱡᱷᱟᱹᱞᱤ ᱮᱢᱟ ᱦᱟᱸᱜ ᱟᱹᱰᱤ ᱩᱸ ᱛᱟᱜᱽᱲᱟ ᱜᱮ ᱢᱟᱱᱮ ᱱᱟᱯᱟᱭ ᱜᱮ ᱟᱹᱭᱠᱟᱹᱜ ᱛᱟᱦᱮᱸᱱᱟ, ᱡᱚᱢ ᱨᱮᱦᱚᱸ ᱢᱚᱸᱡᱽ ᱟᱹᱭᱠᱟᱹᱜ ᱛᱟᱦᱮᱸᱱᱟ ᱦᱳᱭ ᱥᱮ?
ᱦᱩᱸ᱾ ᱦᱳᱭ ᱦᱳᱭ, ᱮᱱᱠᱷᱟᱱ ᱫᱚ ᱟᱵᱮᱱ ᱦᱚᱸᱵᱮᱱ ᱡᱚᱢ ᱠᱟᱜ ᱜᱮᱭᱟ ᱵᱟᱝ ᱥᱮ ᱦᱟᱹᱠᱩ ᱠᱚ?
ᱦᱳᱭ ᱦᱳᱭ ᱟᱨ ᱦᱟᱹᱠᱩ ᱠᱚ ᱛᱚᱵᱮ ᱪᱮᱫ ᱞᱮᱠᱟ ᱠᱟᱛᱮᱫ ᱯᱮ ᱵᱤᱥᱤ ᱯᱮ ᱡᱚᱢ ᱠᱚᱣᱟ ᱚᱱᱛᱮ ᱫᱚ ᱩᱛᱩ ᱠᱟᱛᱮᱫ ᱥᱮ ᱱᱩᱠᱩ ᱠᱟᱹᱴᱤᱡ ᱦᱟᱹᱠᱩ ᱥᱮ ᱱᱩᱠᱩ ᱱᱩᱠ?
ᱦᱳᱭ ᱩᱛᱩ ᱠᱟᱛᱮᱜ ᱦᱚᱸ ᱚᱱᱮ ᱚᱸᱠᱟ ᱩ ᱛᱩᱜ, ᱩᱛᱩ ᱠᱟᱛᱮᱜ ᱦᱚᱸ ᱞᱮ ᱡᱚᱢ ᱠᱚᱜᱮᱭᱟ ᱟᱻᱨ ᱥᱤᱯᱤ ᱠᱟᱛᱮᱜ ᱦᱚᱸ ᱩᱸᱠᱩ ᱡᱩᱫᱤ ᱪᱟᱹᱲᱜᱟᱹᱜ ᱦᱟᱹᱠᱩ ᱠᱚ ᱧᱟᱢᱚᱜ ᱠᱟᱱ ᱠᱷᱟᱱ ᱥᱤᱯ ᱯᱤ ᱠᱟᱛᱮ ᱩᱸᱠᱩ ᱫᱚ ᱟᱹᱰᱤ ᱵᱟᱛᱟᱨ ᱠᱚ ᱵᱩᱡᱽᱼᱚᱜᱼᱟ, ᱦᱳᱭ ᱥᱮ? ᱟᱨ ᱟᱨ ᱠᱟᱴᱠᱚᱢ ᱠᱚᱫᱚ ᱚᱱᱮ ᱚᱸᱠᱟ ᱩᱸᱠᱩ ᱦᱚᱸ ᱩᱛᱩ ᱠᱟᱛᱮᱜ ᱟᱨ ᱵᱟᱠᱷᱟᱱ ᱫᱚ ᱚᱝ ᱠᱩ ᱦᱚᱸ ᱛᱷᱚᱲᱟ
ᱦᱮᱸ ᱦᱮᱸ,
ᱩᱛᱩ ᱠᱟᱛᱮᱫ ᱞᱮ ᱡᱚᱢ ᱠᱚᱜᱮᱭᱟ, ᱟᱫᱚ ᱥᱮᱵᱽ ᱵᱮᱥᱴᱷᱤᱠ ᱠᱚ ᱧᱟᱢᱚᱜ ᱠᱷᱟᱱ ᱫᱚ, ᱦᱚᱭ ᱥᱮ ᱵᱟᱝ?
ᱦᱩᱸ ᱦᱳᱭ ᱜᱚᱝᱠᱮ᱾
ᱢᱟᱱᱮ ᱟᱯᱮ ᱥᱮᱫ ᱫᱚ ᱚᱸᱠᱟ ᱵᱤᱨ ᱵᱩᱨᱩ ᱫᱤᱥᱚᱢ ᱥᱮ ᱚᱱᱟ ᱫᱚ?
ᱟ, ᱟᱞᱮ ᱥᱮᱜ ᱫᱚ ᱵᱤᱨ ᱵᱩᱨᱩ ᱫᱤᱥ- ᱥᱚᱢ ᱟᱸ ᱠᱟᱱᱟ ᱟᱞᱮ ᱥᱮᱫ ᱫᱚ ᱚᱱᱠᱟ ᱜᱮ ᱟᱨ ᱟᱯᱮ ᱥᱮᱫ ᱫᱚ ᱜᱚᱝᱠᱮ?
ᱟᱞᱮᱥᱮᱫ ᱫᱚ ᱚᱱᱮ ᱚᱸᱠᱟ ᱵᱤᱨ ᱵᱩᱨᱩ ᱠᱚᱫᱚ ᱵᱟᱹᱪᱩᱜ ᱠᱚᱣᱟ ᱩᱱᱟᱹᱜ ᱫᱚ ᱮᱱᱠᱷᱟᱱ ᱫᱚ ᱵᱤᱨ ᱫᱚ ᱦᱮᱱᱟᱜ ᱠᱟᱜ ᱜᱮᱭᱟ ᱟᱫᱚ ᱠᱟᱹᱴᱤᱡ ᱠᱟᱹᱴᱤᱡ ᱵᱤᱨ ᱦᱳᱭᱥᱮ, ᱟ. ᱡᱟᱹᱥᱛᱤ ᱞᱟᱹᱴᱩ ᱵᱤᱨ ᱫᱚ ᱵᱟᱹᱪᱩᱜ ᱠᱟᱜᱼᱟ᱾
ᱟᱪᱪᱷᱟ ᱟᱪᱪᱷᱟ ᱟᱪᱪᱷᱟ ᱟᱪᱪᱷᱟ, ᱦᱳᱭ ᱵᱤᱨ ᱵᱩᱨᱩ ᱠᱚᱫᱚ ᱛᱟᱦᱮᱸᱱ ᱞᱟᱹᱠᱛᱤ ᱠᱟᱱ ᱜᱮᱭᱟ᱾ ᱟᱨ ᱛᱟᱦᱮᱞᱮ ᱜᱚᱝᱠᱮ ᱚᱠᱛᱮ ᱠᱚ ᱦᱩᱭᱩᱜ ᱠᱟᱱ ᱛᱟᱞᱟᱝᱼᱟ, ᱛᱟᱦᱮᱞᱮ ᱛᱚᱵᱮ ᱫᱚᱦᱲᱟ ᱞᱤᱧ ᱠᱚᱞᱼᱟ?
ᱦᱳᱭ ᱦᱳᱭ, ᱫᱚᱦᱚᱲᱟ ᱠᱚᱞ ᱵᱮᱱ᱾